ᱦᱮᱸ,
ᱦᱮᱸ ᱞᱟᱹᱭ ᱢᱮ ᱱᱤᱛᱚᱜ ᱫᱚ ᱪᱮᱫ ᱦᱟᱛᱮ ᱞᱟᱝ ᱜᱟᱯᱟᱞ ᱢᱟᱨᱟᱜᱼᱟ?
ᱚᱱᱟᱜᱮ ᱵᱩᱨᱩ ᱠᱚ ᱵᱩᱨᱩ ᱠᱚ ᱵᱩᱨᱩ ᱠᱚᱨᱮᱱᱟᱜ ᱫᱟᱬᱟᱱ ᱠᱚ ᱚᱱᱟ ᱱᱤᱭᱮ ᱞᱟᱝ ᱜᱟᱞ ᱢᱟᱨᱟᱜᱼᱟ, ᱵᱩᱨᱩ ᱠᱚᱨᱮ ᱫᱟᱬᱟ ᱵᱟᱲᱟ ᱠᱚᱢ ᱪᱟᱞᱟᱣ ᱵᱟᱲᱟ ᱟᱠᱟᱱ ᱜᱮᱭᱟ?
ᱦᱮᱧ ᱪᱟᱞᱟᱣ ᱵᱟᱲᱟ ᱟᱠᱟᱱ ᱜᱮᱭᱟ ᱚᱱᱠᱟ, ᱤᱛᱩᱱ ᱟᱥᱲᱟ ᱠᱷᱚᱱ ᱠᱚ ᱤᱫᱤ ᱞᱮᱫ ᱞᱮᱭᱟ ᱵᱩᱨᱩ ᱠᱷᱚᱱ ᱫᱟᱬᱟᱱᱤᱧ ᱪᱟᱞᱟᱣ ᱟᱠᱟᱱᱟ,
ᱚᱸ,
ᱟᱢ ᱪᱟᱞᱟᱣ ᱵᱟᱲᱟ ᱟᱠᱟᱱᱟᱢ ᱥᱮᱵᱟᱝ?
ᱦᱮᱸ ᱤᱧᱤᱧ ᱪᱟᱞᱟᱣ ᱵᱟᱲᱟ ᱟᱠᱟᱱ ᱜᱮᱭᱟ, ᱪᱮᱫ ᱞᱮᱠᱟᱢ ᱵᱩᱡ ᱠᱮᱫᱟ ᱵᱩᱨᱩ ᱫᱟᱬᱟ ᱠᱟᱛᱮᱫ?
ᱵᱩᱨᱩ ᱫᱟᱨᱟ ᱠᱟᱛᱮᱫ ᱫᱚ ᱵᱩᱡᱷᱟᱹᱣ ᱵᱚᱞᱛᱮ ᱫᱚ,
ᱦᱮᱸ,
ᱵᱩᱨᱩ ᱵᱟᱝ ᱧᱮᱞ ᱦᱩᱭ ᱟᱠᱟᱱᱟ, ᱚᱱᱟ ᱚᱠᱛᱚ ᱨᱮ ᱱᱚᱝᱠᱟ ᱢᱚᱱᱮ ᱦᱩᱭ ᱠᱚᱜᱼᱟ ᱡᱮ ᱵᱩᱨᱩ ᱫᱚ ᱚᱠᱟ ᱞᱮᱠᱟᱱᱟᱜ ᱠᱟᱱᱟ ᱢᱚᱱᱮᱨᱮ ᱟᱹᱰᱤ ᱩᱭᱦᱟᱹᱨ, ᱵᱷᱟᱱᱟ ᱛᱟᱦᱮᱸ ᱠᱟᱱᱟ ᱵᱩᱨᱩ ᱫᱚ ᱪᱤᱠᱟ ᱠᱟᱛᱮᱫ ᱛᱤᱱᱟᱹᱜ ᱩᱥᱩᱞᱟ ᱵᱩᱨᱩ? ᱚᱱᱠᱟ ᱢᱤᱫᱴᱟᱝ ᱩᱭᱦᱟᱹᱨ ᱵᱷᱟᱵᱽᱱᱟ ᱛᱟᱦᱮᱸ ᱠᱟᱱᱟ, ᱟᱫᱚ ᱵᱩᱨᱩ ᱡᱚᱠᱷᱚᱱ ᱪᱟᱞᱟᱣ ᱦᱩᱭᱱᱟ ᱵᱩᱡᱽ ᱮᱱᱟ ᱡᱮ ᱵᱩᱨᱩ ᱫᱚ ᱚ ᱟᱨᱠᱤ ᱚᱝᱠᱟ ᱩᱭᱦᱟᱹᱨ ᱵᱷᱟᱵᱱᱟ ᱛᱟᱦᱮᱸ ᱠᱟᱱᱟ ᱡᱚᱠᱷᱚᱱ ᱵᱩᱨᱩ ᱟᱹᱨᱤᱧ ᱧᱮᱞᱟ᱾
ᱤᱧ ᱦᱚᱸ ᱵᱩᱨᱩ ᱫᱚ ᱮᱢᱱᱤᱛᱮ ᱵᱟᱹᱧ ᱧᱮᱞ ᱟᱠᱟᱫᱟ ᱡᱚᱠᱷᱚᱱ ᱛᱚᱠᱷᱚᱱ ᱫᱚ ᱤᱧ ᱢᱚᱱᱭᱮᱫ ᱛᱟᱦᱮᱸᱫ ᱡᱮ ᱪᱮᱫ ᱞᱮᱠᱟ ᱦᱩᱭᱩᱜ-ᱟ ᱚᱱᱟ ᱵᱩᱨᱩ ᱫᱚ ᱪᱮᱫ ᱞᱮᱠᱟ ᱢ ᱫᱮᱡᱚᱜᱼᱟ, ᱵᱩᱨᱩ ᱠᱚᱫᱚᱧ ᱵᱩᱡᱽᱫᱟ ᱡᱮ ᱞᱟᱹᱭᱟᱠᱚ ᱡᱮ, ᱩᱥᱩᱞ ᱜᱮᱭᱟ ᱵᱚᱞᱮ ᱩᱥᱩᱞ ᱜᱮᱭᱟ ᱡᱤᱲᱮᱧ ᱜᱮᱭᱟ ᱟᱫᱚᱧ ᱢᱚᱱᱮᱭᱟ ᱡᱮ ᱥᱤᱲᱤ ᱛᱮᱠᱚ ᱫᱮᱡᱚᱜᱼᱟ ᱥᱮ ᱪᱮᱫ ᱞᱮᱠᱟ ᱛᱮᱠᱚ ᱫᱮᱡᱚᱜᱼᱟ᱾ ᱟᱨ ᱡᱚᱠᱷᱚᱱ ᱪᱟᱞᱟᱣ ᱠᱟᱛᱮᱧ ᱧᱮᱞᱫᱟ ᱵᱟᱝ ᱚᱝᱠᱟ ᱜᱮ ᱦᱚᱨ ᱦᱚᱨ ᱢᱮᱱᱟᱜᱼᱟ ᱵᱤᱨ ᱠᱚ, ᱦᱟᱱᱟ ᱱᱚᱣᱟ ᱞᱟᱴᱟ ᱠᱚ ᱫᱟᱨᱮ ᱠᱚ ᱢᱮᱱᱟᱜᱼᱟ ᱚᱱᱟ ᱥᱩᱨ ᱚᱱᱟ ᱵᱩᱨᱩ ᱪᱮᱛᱟᱱ ᱢᱟᱱᱮ ᱨᱟᱥᱛᱟ ᱟᱠᱟᱫᱟ ᱠᱚ ᱨᱟᱥᱛᱟ ᱨᱟᱥᱛᱟ ᱛᱮᱜᱮ ᱵᱩᱨᱩᱢ ᱫᱮᱡᱚᱜᱼᱟ᱾ ᱛᱚᱠᱷᱚᱱ ᱪᱟᱞᱟᱣ ᱠᱟᱛᱮᱧ ᱵᱩᱡᱷᱟᱹᱣ ᱠᱮᱫᱟ ᱚ ᱵᱟᱝ ᱱᱚᱝᱠᱟ ᱠᱟᱛᱮᱜ ᱠᱚ ᱫᱮᱡᱚᱜ ᱟᱠᱚ᱾ ᱡᱟᱦᱟᱸ ᱯᱩᱨᱩ ᱠᱚᱧ ᱪᱟᱞᱟᱣ ᱵᱟᱲᱟ ᱠᱟᱱᱟ ᱪᱮᱛᱟᱱ ᱫᱚ ᱱᱚᱝᱠᱟᱢ ᱫᱮᱡᱚᱜᱼᱟ ᱨᱟᱥᱛᱟ ᱛᱮ ᱪᱮᱛᱟᱱ ᱡᱮᱞᱮᱧ ᱜᱮ ᱥᱚᱡᱷᱮ ᱜᱮ ᱛᱟᱦᱮᱸᱱᱟ, ᱢᱮᱱᱠᱷᱟᱱ ᱪᱮᱛᱟᱱ ᱡᱚᱠᱷᱚᱱ ᱜᱮᱢ ᱛᱤᱭᱟᱹᱜᱟ ᱚᱸᱰᱮ ᱫᱚ ᱡᱮᱢᱚᱱ ᱟᱵᱚ ᱥᱚᱢᱚᱛᱚᱞ ᱢᱮᱱᱟᱜ ᱛᱟᱵᱚᱱᱟ, ᱚᱝᱠᱟᱱᱟᱜ᱾
ᱦᱮᱸ ᱢᱟᱱᱮᱢ ᱞᱟᱹᱭᱫᱟ ᱡᱮ ᱟᱹᱰᱤ ᱵᱩᱨᱩ ᱠᱚᱨᱮ ᱫᱚ ᱦᱩᱭᱩᱜ ᱠᱟᱱᱟ ᱪᱮᱛᱟᱱ ᱨᱮ, ᱪᱮᱛᱟᱱ ᱨᱮ ᱵᱟᱢ ᱵᱩᱡᱷᱟᱹᱣ ᱫᱟᱲᱮᱭᱟᱜ
ᱦᱳᱭ᱾
ᱚᱻ᱾
ᱟᱛᱳ ᱞᱮᱠᱟ ᱫᱚ ᱴᱷᱤᱠ ᱵᱟᱝ ᱨᱮᱦᱚᱸ ᱠᱤᱱᱛᱩ ᱠᱟᱹᱴᱤᱡ ᱠᱤᱪᱷᱩ ᱜᱟᱱ ᱚᱸᱰᱮ ᱡᱩᱫᱤᱢ ᱞᱟᱹᱭᱟ ᱟᱵᱚ ᱠᱷᱚᱱ ᱪᱮᱛᱟᱱ ᱫᱤᱥᱚᱢ ᱡᱟᱦᱟᱸᱭ ᱠᱟᱱᱟ ᱠᱚ, ᱩᱝᱠᱩ ᱫᱚ ᱠᱟᱹᱴᱤᱡ ᱪᱮᱛᱟᱱ ᱧᱚᱜ ᱨᱮᱜᱮ ᱢᱮᱱᱟᱜ ᱠᱚᱣᱟ ᱚᱱᱟ ᱠᱷᱚᱱ ᱦᱚᱸ ᱪᱮᱛᱟᱱ ᱢᱟᱱᱮ ᱵᱩᱨᱩ ᱞᱟᱛ ᱛᱟᱨ ᱠᱚᱨᱮ ᱚᱲᱟᱜ ᱤᱧ ᱧᱮᱞ ᱟᱠᱟᱫᱟ, ᱵᱩᱨᱩ ᱪᱮᱛᱟᱱ ᱫᱚ ᱚᱲᱟᱜ ᱠᱚᱫᱚ ᱵᱟᱹᱱᱩᱜᱼᱟ ᱢᱮᱱᱠᱷᱟᱱ ᱟᱸᱻᱫᱚᱠᱟᱱ ᱯᱟᱛᱤ ᱠᱚ ᱵᱟᱹᱭᱥᱟᱹᱣ ᱠᱟᱫᱟ ᱠᱚ, ᱟᱨᱦᱚᱸ ᱟᱭᱢᱟ ᱞᱮᱠᱟᱱᱟᱜ ᱡᱚᱢᱟᱜ ᱡᱤᱱᱤᱥ ᱠᱚ ᱧᱟᱢᱚᱜ ᱠᱟᱱᱟ᱾
ᱦᱮᱸᱻ᱾ ᱟᱪᱪᱷᱟ ᱵᱩᱨᱩ ᱫᱤᱥᱚᱢ ᱠᱚᱨᱮ ᱫᱚ ᱦᱟᱹᱛᱤ ᱠᱚ ᱫᱚᱢᱮ ᱢᱮᱱᱟᱜᱼᱟ, ᱟᱢ ᱦᱟᱹᱛᱤ ᱠᱚᱢ ᱧᱮᱞ ᱵᱟᱲᱟ ᱠᱚ ᱠᱟᱫ ᱵᱟᱲᱟ ᱜᱮᱭᱟ?
ᱩᱸᱷ ᱦᱟᱹᱛᱤᱧ ᱧᱮᱞ ᱫᱩᱧ ᱧᱮᱞ ᱟᱠᱟᱫ ᱠᱚᱣᱟ ᱟᱛᱳ ᱯᱟᱲᱟ ᱨᱮᱱᱟᱜ ᱵᱤᱨ ᱠᱚᱨᱮᱧ ᱧᱮᱞ ᱵᱟᱲᱟ ᱟᱠᱟᱫ ᱠᱚᱣᱟ ᱢᱮᱱᱠᱷᱟᱱ ᱵᱩᱨᱩ ᱠᱚᱨᱮ ᱫᱩᱧ ᱟᱸᱡᱚᱢ ᱟᱠᱟᱫᱟ, ᱟᱹᱰᱤ ᱨᱚᱠᱚᱢ ᱡᱤᱭᱟᱹᱞᱤ ᱠᱚᱠᱚ ᱛᱟᱦᱮᱸᱱᱟ ᱦᱟᱹᱛᱤ ᱠᱚ, ᱟᱨ ᱛᱟᱹᱨᱩᱵ ᱠᱚ, ᱠᱩᱞ ᱟᱵᱱᱟ ᱠᱚᱠᱚ ᱛᱟᱦᱮᱸᱱᱟ ᱠᱤᱱᱛᱩ ᱚᱝᱠᱟ ᱫᱚ ᱤᱧ ᱫᱚ ᱵᱩᱨᱩ ᱨᱮᱫᱚ ᱵᱟᱧ ᱧᱮᱞ ᱟᱠᱟᱫ ᱠᱚᱣᱟ᱾
ᱦᱩᱸ᱾
ᱤᱧ ᱫᱚ ᱱᱚᱣᱟ ᱡᱤᱱᱤᱥᱴᱟᱧ ᱧᱮᱞ ᱟᱠᱟᱫᱟ ᱩᱸ ᱵᱩᱨᱩ ᱫᱮᱡ ᱠᱟᱛᱮᱜ ᱵᱩᱨᱩ ᱢᱟᱱᱮ ᱞᱟᱛᱟᱨ ᱠᱚᱫᱚ ᱠᱟᱛᱮ ᱠᱚᱫᱚ ᱦᱟᱥᱟ ᱠᱚ ᱧᱮᱞᱚᱜᱼᱟ, ᱵᱩᱨᱩ ᱪᱮᱛᱟᱱ ᱨᱮᱫᱚ ᱫᱷᱤᱨᱤ ᱢᱮᱱᱟᱜᱼᱟ ᱡᱚᱠᱷᱚᱱ ᱜᱮ ᱚᱱᱟ ᱚᱸᱰᱮ ᱪᱟᱞᱟᱜ ᱟᱢ ᱪᱮᱛᱟᱱ ᱨᱮ ᱛᱚᱠᱷᱚᱱ ᱫᱚ, ᱜᱚᱨᱚᱢ ᱫᱤᱱ ᱫᱚ ᱫᱚᱢᱮ ᱜᱚᱨᱚᱢᱟ ᱢᱮᱱᱠᱷᱟᱱ ᱡᱚᱠᱷᱚᱱ ᱟᱹᱭᱩᱵ ᱵᱮᱲᱟᱢ ᱪᱟᱞᱟᱣᱮᱱᱟ, ᱥᱮᱛᱟᱜ ᱥᱮᱛᱟᱜ ᱵᱷᱳᱨ ᱴᱟᱭᱤᱢ ᱫᱚ ᱫᱚᱢᱮ ᱨᱮᱭᱟᱲ ᱵᱩᱡᱷᱟᱹᱜᱼᱟ ᱚᱸᱰᱮ ᱫᱚ᱾ ᱵᱩᱨᱩ ᱪᱮᱛᱟᱱ ᱨᱮᱫᱚ᱾
ᱦᱚᱸᱢ ᱵᱩᱨᱩ ᱠᱩᱢ ᱧᱮᱞ ᱞᱮᱠᱷᱟᱱ ᱵᱩᱨᱩ ᱵᱚᱞᱛᱮ ᱪᱮᱫᱠᱟ ᱵᱩᱨᱩᱻ ᱜᱮ ᱡᱚᱠᱷᱚᱱ ᱫᱟᱬᱟᱱᱮᱢ ᱪᱟᱞᱟᱜᱼᱟ ᱵᱩᱨᱩ ᱫᱟᱬᱟᱱ ᱞᱤᱭᱮ ᱡᱚᱠᱷᱚᱱᱮᱢ ᱜᱚᱞᱯᱷᱚᱭᱮᱫᱟᱢ
ᱦᱮᱸ᱾
ᱵᱩᱨᱩ ᱫᱟᱬᱟᱱ ᱠᱚᱛᱮ ᱪᱟᱞᱟᱣ ᱠᱚᱨᱛᱮ ᱜᱮᱞᱮ ᱟᱹᱰᱤ ᱮᱸᱻ ᱥᱚᱛᱚᱨᱠᱚ ᱦᱚᱸ ᱛᱟ ᱛᱟᱦᱮᱸᱱ ᱦᱩᱭᱩᱜᱼᱟ ᱥᱮ ᱵᱤᱨ ᱵᱩᱨᱩ ᱨᱮᱫᱚ ᱟᱹᱰᱤ ᱟᱭᱢᱟ ᱞᱮᱠᱟᱱ ᱡᱤᱭᱟᱹᱞᱤ ᱠᱚᱠᱚ ᱛᱟᱦᱮᱸᱱᱟ ᱵᱤᱧ, ᱠᱤᱫᱤᱧ ᱠᱚᱠᱚ ᱛᱟᱦᱮᱱᱟ ᱾ ᱧᱮᱞ ᱠᱟᱛᱮᱜ ᱜᱮ ᱪᱟᱞᱟᱣ ᱵᱷᱟᱹᱜᱤᱭᱟ ᱵᱩᱨᱩ ᱧᱮᱞᱛᱮ ᱱᱟᱯᱟᱭ ᱢᱤᱫᱴᱟᱝ ᱱᱚᱣᱟ ᱞᱮᱟᱹᱭ ᱞᱟᱹᱜᱤᱫ ᱫᱷᱟᱹᱨᱛᱤ ᱯᱩᱨᱩᱨᱤᱱᱟᱜ ᱛᱟᱞᱟᱨᱮ ᱡᱟᱦᱟᱸ ᱵᱩᱨᱩ ᱢᱮᱱᱟᱜᱼᱟ ᱵᱩᱨᱩ ᱦᱚᱸ ᱧᱮᱞᱛᱮ ᱢᱤᱫᱴᱟᱝ ᱟᱹᱰᱤ ᱪᱮᱦᱨᱟ ᱧᱚᱜ ᱧᱮᱞᱚᱜᱼᱟ ᱾
ᱦᱮᱸᱮᱸ ᱾
ᱡᱮᱢᱚᱱ ᱦᱮᱢᱟᱞ ᱵᱩᱨᱩ ᱠᱚ ᱡᱟᱦᱟᱸ ᱠᱚᱨᱮ ᱢᱮᱱᱟᱜᱼᱟ ᱡᱟᱦᱟᱸ ᱫᱚ ᱵᱚᱨᱚᱯᱷ ᱛᱮ ᱮᱥᱮᱫ ᱟᱠᱟᱱ ᱚᱱᱠᱟᱱ ᱵᱩᱨᱩ ᱦᱚᱸ ᱢᱮᱱᱟᱜ ᱛᱟᱵᱩᱱᱟ ᱟᱨ ᱵᱤᱨ ᱵᱩᱨᱩ ᱠᱚᱦᱚᱸ ᱢᱮᱱᱟᱜ ᱛᱟᱵᱚᱱᱟ ᱾ ᱟᱨ ᱟᱹᱰᱤ ᱠᱚᱛᱮᱜ ᱡᱟᱭᱜᱟ ᱫᱚ ᱰᱩᱝᱨᱤ ᱠᱚᱦᱚᱸ ᱵᱚᱱ ᱧᱮᱞ ᱟᱠᱟᱫᱟ ᱢᱟᱱᱮ ᱱᱚᱣᱟ ᱫᱚ ᱵᱤᱥᱤ ᱵᱟᱝ ᱩᱥᱩᱞᱚᱜᱼᱟᱨ ᱠᱤ ᱾ ᱵᱩᱨᱩ ᱞᱮᱠᱟ ᱜᱮ ᱤᱧᱫᱚ ᱰᱩᱝᱨᱤᱧ ᱞᱟᱹᱭᱟ ᱵᱩᱨᱩᱨ ᱫᱚ ᱵᱟᱵᱚᱱ ᱞᱟᱹᱭ ᱾
ᱠᱚᱭᱮᱠ ᱜᱩᱞᱟᱹ ᱫᱚ ᱠᱚᱭᱮᱠ ᱰᱩᱝᱨᱤ ᱨᱮ ᱫᱟᱨᱮ ᱠᱚ ᱵᱟᱝ ᱛᱟᱦᱮᱱᱟ ᱥᱩᱫᱩ ᱫᱷᱤᱨᱤ ᱠᱚᱜᱮ ᱛᱟᱦᱮᱱᱟ ᱦᱟᱥᱟ ᱟᱨ ᱠᱚᱭᱮᱠ ᱜᱩᱞᱟᱹ ᱨᱮᱫᱚ ᱫᱟᱨᱮ ᱠᱚᱦᱚᱸ ᱛᱟᱦᱮᱱ ᱜᱮᱭᱟ ᱾
ᱛᱟᱦᱚᱞᱮ ᱡᱟᱦᱟᱸ ᱠᱚᱨᱮᱜ ᱫᱚ ᱦᱟᱥᱟ ᱠᱚᱜᱮ ᱢᱮᱱᱟᱜᱼᱟ ᱚᱱᱟ ᱫᱚ ᱯᱩᱴᱩᱨ ᱵᱩᱨᱩ ᱞᱟᱹᱭ ᱞᱮᱠᱷᱟᱱ ᱫᱚ ᱱᱟᱯᱟᱭᱚᱜᱼᱟ ᱾
ᱦᱩᱸ ᱯᱚᱴᱚᱨ ᱰᱩᱝᱨᱤ ᱟᱨᱠᱤ ᱾
ᱦᱮᱸ ᱾
ᱛᱟᱦᱚᱞᱮ ᱵᱩᱨᱩ ᱵᱩ ᱫᱤ ᱠᱚ ᱦᱟᱹᱛᱤᱧ ᱞᱟᱹᱭ ᱠᱚ ᱛᱟᱦᱮᱜ ᱦᱟᱹᱛᱤ ᱠᱚ ᱟᱯᱮ ᱫᱤᱥᱼᱼ ᱥᱮᱫᱠᱚ ᱪᱟᱞᱟᱣ ᱵᱟᱲᱟᱜ ᱟ ᱥᱮ ᱵᱟᱝ?
ᱦᱩᱸ ᱪᱟᱞᱟᱜ ᱜᱮᱭᱟ ᱠᱚ ᱟᱞᱮᱭᱟᱜ ᱚᱲᱟᱜ ᱥᱮᱫ ᱦᱚᱸᱠᱚ ᱪᱟᱞᱟᱜ ᱜᱮᱭᱟ ᱥᱳᱨ ᱵᱤᱨ ᱢᱮᱱᱟᱜ ᱟ ᱛᱚ ᱾ ᱡᱚᱠᱷᱚᱱ ᱜᱮ ᱦᱳᱲᱳ ᱵᱤᱞᱤᱜᱼᱟ ᱚᱱᱟ ᱥᱤᱡᱤᱱ ᱜᱮᱠᱚ ᱦᱤᱡᱩᱜᱼᱟ ᱢᱤᱫ ᱫᱷᱟᱣ ᱾ ᱟᱨᱚ ᱡᱚᱠᱷᱚᱱ ᱜᱮ ᱦᱳᱲᱳ ᱨᱚᱦᱚᱭ ᱥᱤᱡᱤᱱ ᱚᱱᱟ ᱛᱚᱞᱟ ᱠᱚ ᱦᱟᱨᱟ ᱠᱚᱜᱼᱟ ᱚᱱᱟ ᱥᱤᱡᱤᱱ ᱢᱤᱫ ᱫᱷᱟᱣ ᱠᱚ ᱦᱤᱡᱩᱜᱼᱟ ᱾ ᱩᱱᱠᱩ ᱡᱚᱢᱟᱜ ᱯᱟᱱ ᱡᱚᱢᱟᱜ ᱯᱟᱱᱛᱮ ᱯᱟᱱᱛᱮ ᱛᱮ ᱜᱚᱴᱟ ᱠᱚ ᱫᱟᱬᱟ ᱵᱟᱲᱟᱭ ᱟᱠᱚ ᱾ ᱚᱠᱟ ᱨᱮᱜᱮ ᱡᱚᱢᱟᱜ ᱠᱚ ᱧᱟᱢ-ᱟ ᱚᱸᱰᱮᱜᱮ ᱠᱤᱪᱷᱩ ᱫᱤᱱ ᱴᱷᱟᱶ ᱠᱚ ᱦᱟᱛᱟᱣ ᱠᱮᱫᱟ ᱚᱱᱟ ᱵᱤᱨ ᱠᱚᱨᱮᱜ ᱾ ᱚᱱᱟ ᱛᱟᱭᱚᱢ ᱟᱨᱦᱚᱸ ᱚᱱᱛᱮ ᱨᱮ ᱡᱚᱢᱟᱜ ᱠᱚ ᱪᱟᱵᱟ ᱞᱮᱱᱠᱷᱟᱱ ᱜᱮ ᱟᱨᱦᱚᱸ ᱮᱴᱟᱜ ᱥᱮᱫ ᱚᱱᱠᱟ ᱠᱚ ᱧᱮᱞᱟᱠᱚ ᱯᱟᱱᱛᱮ ᱯᱟᱱᱛᱮ ᱛᱮᱠᱚ ᱪᱟᱞᱟᱜ ᱟᱠᱚ ᱚᱠᱟ ᱠᱚᱨᱮ ᱢᱮᱱᱟᱜᱼᱟ ᱡᱚᱢᱟᱜ ᱠᱚ ᱾
ᱦᱩᱸ ᱾
ᱩᱱᱠᱩ ᱫᱚ ᱟᱢ ᱡᱩᱫᱤᱢ ᱡᱟᱦᱟᱸ ᱪᱤᱠᱟᱹ ᱠᱚᱣᱟ ᱛᱟᱦᱚᱞᱮ ᱟᱢᱦᱚᱸ ᱩᱱᱠᱩ ᱟᱠᱚᱣᱟᱜ ᱡᱤᱣᱤ ᱵᱟᱧᱪᱟᱣ ᱞᱟᱹᱜᱤᱫ ᱛᱮ ᱟᱢ ᱪᱮᱛᱟᱱ ᱟᱢ ᱪᱮᱛᱟᱱ ᱨᱮᱠᱚ ᱟᱢ ᱥᱮᱫ ᱠᱚ ᱫᱟᱹᱲ ᱟᱹᱜᱩᱭᱟ ᱢᱮᱱᱠᱷᱟᱱ ᱟᱢ ᱡᱩᱫᱤ ᱩᱱᱠᱩ ᱵᱟᱢ ᱡᱟᱦᱟᱸ ᱪᱤᱠᱟᱹ ᱠᱚᱣᱟ ᱩᱱᱠᱩ ᱟᱠᱚ ᱞᱮᱠᱟ ᱟᱠᱚᱣᱟᱜ ᱡᱚᱢᱟᱜ ᱯᱟᱸᱡᱟᱭᱟᱠᱚ ᱧᱟᱢ ᱠᱷᱟᱱ ᱠᱚ ᱡᱚᱢᱟᱜ ᱠᱚ ᱤᱫᱤᱭᱟᱠᱚ ᱟᱨᱠᱤ ᱾
ᱢᱟᱱᱮ ᱫᱤᱥᱚᱢ ᱥᱮ ᱡᱤᱵᱽ ᱡᱤᱭᱟᱹᱞᱤ ᱠᱚ ᱥᱟᱱᱟᱢ ᱦᱚᱲ ᱜᱮ ᱟᱵᱚ ᱡᱚᱱᱚᱢᱟᱜ ᱧᱩᱣᱟᱜ ᱠᱷᱟᱹᱛᱤᱨ ᱜᱮ ᱢᱤᱫ ᱡᱟᱭᱜᱟ ᱠᱷᱚᱱ ᱮᱴᱟᱜ ᱡᱟᱭᱜᱟ ᱵᱚᱱ ᱪᱟᱞᱟᱜᱼᱟ ᱫᱷᱟᱹᱨᱛᱤ ᱫᱚ ᱟᱵᱚᱣᱟᱜ ᱱᱚᱣᱟ ᱚᱛ ᱨᱮᱱ ᱫᱚ ᱦᱩᱭᱩᱜ ᱠᱟᱱᱟ ᱡᱷᱚᱛᱚ ᱠᱷᱚᱱ ᱢᱟᱨᱟᱝ ᱡᱤᱭᱟᱹᱞᱤ ᱠᱟᱱᱟ ᱠᱚ ᱾
ᱦᱮᱸ ᱾
ᱩᱱᱠᱩᱣᱟᱜ ᱡᱚᱢᱟᱜ ᱦᱚᱸ ᱢᱟᱨᱟᱝ ᱡᱚᱢ ᱦᱚᱸ ᱵᱮᱥᱤ ᱧᱚᱜ ᱫᱚᱨᱠᱟᱨ ᱠᱟᱱ ᱛᱟᱠᱚᱣᱟ ᱚᱱᱟ ᱠᱷᱟᱹᱛᱤᱨ ᱛᱮ ᱱᱩᱠᱩ ᱫᱚ ᱟᱨᱚ ᱢᱤᱫ ᱥᱟᱶᱛᱮ ᱯᱟᱞ ᱠᱚ ᱛᱟᱦᱮᱱ ᱦᱟᱹᱛᱤ ᱫᱚ ᱢᱤᱫ ᱥᱟᱶᱛᱮ ᱯᱚᱧᱪᱟᱥ ᱥᱟᱴᱴᱤ ᱫᱚᱥᱴᱤ ᱾
ᱟᱨ ᱚᱱᱟ ᱦᱟᱹᱛᱤ ᱢᱩᱫ ᱨᱮ ᱢᱤᱫᱴᱟᱝ ᱦᱟᱹᱛᱤ ᱛᱟᱦᱮᱱ ᱛᱟᱠᱚᱣᱟ ᱡᱟᱦᱟᱸᱭ ᱫᱚ ᱩᱱᱤ ᱱᱚᱣᱟ ᱦᱟᱹᱛᱤ ᱨᱤᱱᱤᱡ ᱞᱤᱰᱟᱨ ᱦᱚᱸ ᱞᱟᱹᱭ ᱫᱟᱲᱮᱜ-ᱟ ᱪᱮᱫ ᱮᱢ ᱞᱟᱹᱭᱟᱹᱛ ᱛᱟᱦᱮᱸᱜ ᱢᱟ ᱞᱟᱹᱭ ᱢᱮ ᱾
ᱩᱱᱤ ᱫᱚ ᱥᱚᱵᱽ ᱥᱚᱢᱚᱭ ᱟᱠᱚᱣᱟᱜ ᱛᱟᱭᱚᱢ ᱨᱮ ᱛᱟᱦᱮᱱᱟᱭ ᱟᱨᱠᱤ ᱡᱚᱛᱚ ᱦᱚᱲ ᱠᱚ ᱪᱟᱞᱟᱜ ᱟᱠᱚ ᱡᱷᱚᱛᱚ ᱦᱚᱲᱮ ᱧᱮᱞ ᱥᱟᱢᱴᱟᱣ ᱤᱫᱤ ᱠᱚᱣᱟᱭ᱾
ᱟᱨ ᱦᱟᱹᱛᱤ ᱯᱟᱨᱚ ᱛᱚ ᱟᱹᱰᱤ ᱨᱚᱠᱚᱢ ᱦᱟᱹᱛᱤ ᱠᱚ ᱛᱟᱦᱮᱱᱟ ᱱᱚᱰᱮ ᱟᱭᱳ ᱦᱟᱹᱛᱤ ᱠᱚ ᱛᱟᱦᱮᱱᱟ ᱪᱮᱱᱜᱟ ᱦᱟᱹᱛᱤ ᱠᱚ ᱛᱟᱦᱮᱱᱟ ᱜᱤᱫᱽᱨᱟᱹ ᱧᱚᱜ ᱠᱚ ᱛᱟᱦᱮᱱᱟ ᱦᱮᱸ ᱥᱮ ᱵᱟᱝ᱾
ᱦᱮᱸ ᱦᱮᱸ᱾
ᱟᱫᱚ ᱦᱟᱹᱛᱤ ᱫᱚ ᱩᱱᱠᱩ ᱡᱚᱢᱟᱜ ᱧᱩᱣᱟᱜ ᱠᱷᱟᱹᱛᱤᱨ ᱜᱮ ᱟᱵᱚ ᱫᱤᱥᱚᱢ ᱥᱮᱫ ᱫᱚᱠᱚ ᱦᱮᱡ᱾ ᱠᱟᱱᱟ ᱵᱟᱠᱷᱟᱱ ᱞᱟᱦᱟ ᱛᱮᱫᱚ ᱵᱩᱨᱩ ᱫᱤᱥᱚᱢ ᱨᱮᱠᱚ ᱛᱟᱦᱮᱸ ᱠᱟᱱᱟ ᱩᱱ ᱫᱚ ᱵᱤᱨ ᱵᱩᱨᱩ ᱵᱤᱨ ᱵᱩᱨᱩ ᱨᱮ᱾ ᱡᱚ ᱵᱤᱞᱤ ᱠᱚ ᱛᱟᱦᱮᱸ ᱠᱟᱱᱟ ᱵᱤᱨ ᱵᱩᱨᱩ ᱨᱮᱱᱟᱜ ᱡᱚᱢ ᱛᱮᱜᱮ ᱟᱠᱚᱣᱟᱜ ᱞᱟᱡ ᱠᱚ ᱟᱱᱴᱟᱜ᱾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
ᱟᱱᱛᱮ ᱵᱤᱨ ᱵᱩᱨᱩ ᱠᱚ ᱩᱡᱟᱹᱲᱚᱜ ᱠᱟᱱᱟ ᱩᱱᱠᱩ᱾ ᱦᱟᱹᱛᱤ ᱠᱚᱦᱚᱸ ᱡᱚᱢᱟᱜ ᱠᱚ ᱵᱟᱠᱚ ᱧᱟᱢ ᱫᱟ ᱥᱮ ᱪᱮᱨᱮ ᱪᱤᱯᱲᱩ ᱟᱹᱰᱤ ᱟᱭᱢᱟ ᱡᱤᱭᱟᱹᱞᱤ ᱠᱚᱜᱮ ᱡᱚᱢᱟᱜ᱾ ᱠᱚᱢ ᱠᱚ ᱧᱟᱢ ᱫᱟ ᱚᱱᱟ ᱠᱷᱟᱹᱛᱤᱨ᱾ ᱟᱛᱳ ᱫᱤᱥᱚᱢ ᱥᱮ ᱱᱚᱣᱟ ᱟᱵᱚᱣᱟᱜ ᱪᱟᱥ ᱟᱵᱟᱫᱽ ᱡᱤᱱᱤᱥ ᱠᱚᱠᱚ ᱡᱚᱢ ᱠᱚ ᱦᱤᱡᱩᱜ ᱠᱟᱱᱟ᱾
ᱦᱳᱭ ᱮᱢᱱᱤ ᱛᱮᱜᱮ ᱡᱤᱵᱽ ᱡᱤᱭᱟᱹᱞᱤ ᱠᱚ ᱠᱚᱢ ᱤᱫᱤᱜ ᱠᱟᱱᱟ ᱠᱚ ᱡᱚᱢᱟᱜ ᱠᱚ ᱧᱩᱣᱟᱜ ᱠᱚ ᱵᱟᱠᱚ ᱧᱟᱢ ᱮᱫᱟ᱾ ᱟᱵᱚ ᱫᱟᱨᱮ ᱱᱟᱹᱲᱤ ᱵᱚᱱ ᱢᱟᱜ ᱫᱟ ᱛᱚ ᱚᱱᱟ ᱠᱷᱟᱛᱤᱨ ᱩᱱᱟᱹᱜ ᱡᱟᱹᱥᱛᱤ ᱠᱟᱭᱛᱮ ᱵᱟᱠᱚ ᱧᱮᱞᱚᱜ᱾ ᱠᱟᱱᱟ᱾
ᱟᱪᱪᱷᱟ ᱟᱯᱮ ᱥᱮᱜ ᱡᱟᱦᱟᱸ᱾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
ᱦᱩᱭ ᱞᱮᱱ ᱡᱚᱢᱟᱜ ᱵᱚᱞᱛᱮ ᱪᱮᱫ ᱪᱮᱫ ᱵᱤᱥᱤ ᱠᱚ ᱡᱚᱢᱟ᱾
ᱡᱚᱠᱷᱚᱱ ᱢᱟᱴᱷᱨᱮ ᱦᱳᱲᱳ ᱠᱚ ᱛᱟᱦᱮᱱᱟ᱾ ᱛᱚᱠᱷᱚᱱ ᱫᱚ ᱦᱳᱲᱳ ᱠᱚ ᱡᱚᱢ ᱟᱠᱚ ᱟᱨ ᱡᱚᱠᱷᱚᱱ᱾ ᱱᱚᱛᱮ ᱟᱞᱩ ᱠᱚ ᱛᱟᱦᱮᱱᱟ ᱛᱚᱠᱷᱚᱱ ᱟᱹᱞᱩ ᱠᱚᱠᱚ ᱡᱚᱢᱟ-ᱟ ᱡᱚᱸᱰᱨᱟ ᱠᱚ ᱡᱩᱫᱤ ᱠᱚ ᱨᱚᱦᱚᱭ᱾ ᱠᱟᱜ-ᱟ ᱡᱚᱸᱱᱰᱨᱟ ᱠᱚᱠᱚ ᱡᱚᱢᱟ ᱟᱨ ᱡᱚᱠᱷᱚᱱ ᱢᱟᱴᱷ ᱨᱮ ᱪᱮᱜ ᱦᱚᱸ ᱵᱟᱝ ᱛᱟᱦᱮᱱᱟ ᱵᱟᱝ ᱠᱚ ᱧᱟᱢᱟ᱾ ᱩᱱᱫᱚ ᱟᱛᱳ ᱥᱮᱫ ᱠᱚ ᱦᱤᱡᱩᱜ-ᱟ ᱟᱛᱳ ᱥᱮᱜ ᱮᱢᱱᱤ ᱛᱮᱜᱮ ᱩᱱᱠᱩ ᱫᱚ ᱥᱚ ᱧᱟᱢᱟ᱾ ᱦᱩᱲᱩ ᱨᱮᱱᱟᱜ ᱥᱚ ᱠᱚ᱾ ᱥᱟᱶᱛᱮ ᱦᱟᱹᱰᱤ ᱠᱚᱨᱮᱱᱟᱜ ᱥᱚ ᱠᱚᱠᱚ ᱧᱟᱢᱟ ᱡᱩᱫᱤ᱾ ᱦᱳᱲᱳ ᱠᱚ ᱠᱚ ᱫᱚᱦᱚ ᱠᱟᱜ-ᱟ ᱚᱱᱛᱮᱱᱟᱜ ᱨᱮᱸᱜᱮᱡ ᱡᱟᱞᱟ ᱦᱚᱸ ᱩᱱᱠᱩ ᱦᱚᱲᱟᱜ᱾ ᱚᱲᱟᱜ ᱥᱩᱨ ᱨᱮᱱᱟᱜ ᱠᱚ ᱠᱟᱸᱛ ᱠᱚᱠᱚ ᱨᱟᱹᱯᱩᱫ ᱛᱟᱠᱚᱣᱟ ᱠᱚ᱾ ᱚᱱᱟ ᱛᱟᱭᱚᱢ ᱚᱱᱟ ᱦᱳᱲᱳ ᱠᱚᱠᱚ ᱤᱫᱤᱭᱟᱠᱚ᱾ ᱡᱩᱫᱤ ᱵᱚᱥᱛᱟ ᱨᱮᱠᱚ ᱧᱟᱢᱟ ᱵᱟᱭᱨᱮ ᱨᱮᱦᱚᱸ ᱵᱚᱥᱛᱟ ᱥᱩᱫᱽᱫᱟᱹ ᱜᱮ ᱟᱹᱜᱩ ᱠᱟᱛᱮ᱾ ᱟᱨ ᱱᱚᱛᱮ ᱠᱟᱭᱨᱟ ᱠᱚ ᱡᱩᱫᱤ ᱛᱟᱦᱮᱱᱟ᱾
ᱢᱟᱱᱮ ᱦᱟᱹᱛᱤ ᱫᱚ ᱠᱚ᱾ ᱡᱚᱢᱟᱜ ᱡᱮᱢᱚᱱ ᱦᱳᱲᱳᱢ ᱞᱟᱹᱭ ᱠᱮᱫᱟ ᱦᱳᱲᱳ ᱫᱚ ᱢᱤᱫ ᱫᱷᱟᱣ ᱡᱟᱦᱟᱸ ᱦᱟᱹᱞᱤ ᱦᱳᱲᱳ ᱩᱱ ᱥᱩᱢᱚᱭ ᱦᱟᱹ ᱛᱤ ᱵᱟᱢ ᱱᱚᱣᱟ ᱫᱚ ᱮᱢᱚᱱ᱾ ᱚᱱᱟ ᱵᱚ ᱡᱚᱢᱟ ᱱᱚᱣᱟ ᱫᱚ ᱡᱟᱦᱟᱸ ᱠᱚ ᱜᱮᱨ ᱢᱩᱪᱷᱟᱹᱣ ᱠᱟᱜ ᱞᱮᱠᱟᱢ ᱧᱮᱞᱟ᱾ ᱢᱟᱱᱮ ᱦᱳᱲᱳ ᱵᱟᱝ ᱜᱮᱞᱮ ᱠᱚᱜ-ᱟ ᱥᱩᱫᱷᱩ ᱫᱟᱨᱮ ᱜᱮ ᱛᱟᱦᱮᱱᱟ ᱟᱨ ᱡᱟᱦᱟᱱ ᱦᱳᱲᱳ ᱡᱚᱠᱷᱚᱱ᱾ ᱜᱮᱞᱮᱜ-ᱟ᱾ ᱚᱱᱟ ᱥᱩᱢᱟᱹᱡ ᱦᱚᱸ ᱮᱢᱚᱱ ᱠᱚ ᱦᱚᱲ ᱦᱳᱲᱳ ᱠᱚ ᱦᱚᱫ ᱤᱫᱤᱭᱟ ᱢᱟᱱᱮ᱾ ᱦᱳᱲᱳᱭ ᱪᱟᱵᱟ ᱤᱫᱤᱭᱟ ᱠᱤᱱᱛᱩ ᱚᱱᱠᱟ ᱦᱚᱸ ᱧᱮᱞ ᱟᱠᱟᱱᱟ ᱞᱟᱹᱭ ᱟᱠᱚ ᱦᱟᱹ ᱛᱤ ᱫᱚ ᱢᱤᱜᱴᱟ ᱴᱷᱟᱹᱠᱩᱨ ᱢᱮᱱᱛᱮᱠᱚ ᱞᱟᱹᱭ ᱠᱚᱣᱟ᱾ ᱡᱟᱦᱟᱸ ᱛᱤᱱᱟᱹᱜ ᱜᱮ ᱠᱷᱚᱛᱤᱭ ᱛᱟᱢ ᱠᱤᱱᱛᱩ ᱚᱱᱟ ᱤᱭᱟᱹᱭ ᱫᱚ ᱴᱷᱤᱠᱮᱢ ᱧᱟᱢ ᱨᱩᱣᱟᱹᱲ ᱛᱟᱢᱟ᱾
ᱦᱳᱭ᱾
ᱟᱨ ᱡᱮᱢᱚᱱ ᱟᱹᱞᱩ ᱟᱹᱞᱩ᱾ ᱞᱩ ᱡᱩᱫᱤ᱾ ᱮᱢᱚᱱ ᱵᱷᱟᱵᱽ ᱯᱟᱥᱠᱟ ᱠᱟᱛᱮ ᱠᱚ ᱡᱚᱢᱟ ᱵᱟᱪᱷᱟᱣ ᱵᱟᱪᱷᱟᱣ ᱛᱮ ᱦᱟᱹᱞᱩ᱾ ᱮᱠᱵᱟᱨᱮ ᱥᱤ ᱞᱮᱠᱷᱟ ᱵᱟᱪᱷᱟᱣ ᱪᱟᱵᱟ ᱜᱚᱫ ᱠᱟᱜ-ᱟ ᱦᱩᱲᱩ ᱠᱷᱮᱛ ᱱᱟᱜ᱾
ᱠᱤᱱᱛᱩ ᱟᱠᱚ ᱫᱚ ᱞᱟᱡ ᱡᱟᱞᱟ ᱜᱮᱠᱚ ᱡᱚᱢᱟ ᱱᱚᱥᱴᱚ ᱠᱷᱟᱹᱛᱤᱨ ᱫᱚ ᱠᱤᱱᱛᱩ ᱵᱟᱠᱚ ᱡᱚᱢᱟ ᱾ ᱦᱟᱹᱛᱤ ᱫᱚ ᱡᱟᱦᱟᱸ ᱡᱤᱱᱤ ᱤᱥ ᱫᱚ ᱱᱚᱥᱴᱚ ᱮ ᱠᱚᱛᱮ ᱡᱚᱢ ᱡᱚᱢ ᱫᱚ ᱴᱷᱤᱠ ᱜᱮᱭᱟ ᱠᱤᱱᱛᱩ ᱟᱠᱚ ᱫᱚ ᱢᱮᱱ ᱩᱫᱽᱫᱮᱥᱥ ᱫᱚ ᱡᱚᱢ ᱠᱟᱛᱮᱫ ᱞᱟᱡ ᱯᱮᱨᱮᱡ ᱜᱮ ᱫᱚᱨᱠᱟᱨ ᱾
ᱦᱳᱭ ᱾
ᱞᱟᱡ ᱯᱮᱨᱮᱡ ᱞᱮᱠᱷᱟᱱ ᱟᱨᱦᱚᱸ ᱵᱤᱨ ᱠᱚ ᱵᱚᱞᱚᱱᱟ ᱾
ᱦᱩᱸ᱾
ᱟᱨ ᱛᱟᱦᱚᱞᱮ ᱦᱟᱹᱛᱤ ᱫᱚ ᱛᱤᱱᱟᱹᱜ ᱥᱩᱨ ᱠᱷᱚᱱᱮᱢ ᱧᱮᱞ ᱟᱠᱟᱫ ᱠᱚᱣᱟ?
ᱧᱮᱞ ᱠᱟᱫ ᱠᱚᱣᱟᱹᱧ ᱥᱩᱨ ᱠᱷᱚᱱ ᱜᱮ ᱚᱲᱟᱜ ᱥᱩᱨ ᱫᱷᱟᱨᱮ ᱫᱷᱟᱨᱮ ᱛᱮᱠᱚ ᱯᱟᱨᱚᱢ ᱵᱟᱲᱟ ᱠᱟᱱᱟ ᱠᱚ ᱾ ᱡᱩᱫᱤ ᱥᱟᱢᱟᱝ ᱥᱮᱫ ᱛᱮᱢ ᱧᱮᱞᱮᱭᱟ ᱟᱹᱰᱤ ᱵᱚᱛᱚᱨ ᱜᱮᱠᱚ ᱧᱮᱞᱚᱜ-ᱟ᱾
ᱢᱟᱱᱮ ᱥᱟᱢᱟᱝ ᱥᱮᱫ ᱛᱮ ᱡᱩᱫᱤ ᱟᱪᱠᱟᱢ ᱧᱮᱞᱮᱭᱟ ᱢᱟᱡᱷᱮ ᱥᱟᱡᱷᱮᱢ ᱢᱚᱱᱮ ᱜᱚᱫ ᱠᱟᱜᱼᱟ ᱮᱻ ᱢᱟᱱᱮ ᱟᱹᱰᱤ ᱨᱩᱢᱩᱭ ᱜᱮᱢ ᱵᱩᱡᱷᱟᱹᱣ ᱜᱚᱫ ᱠᱚᱣᱟ ᱵᱟᱝ ᱧᱮᱞ ᱯᱟᱹᱨᱠᱟᱹᱣ ᱦᱚᱲ ᱫᱚ ᱾
ᱦᱳᱭ ᱾ ᱞᱟᱦᱟ ᱛᱮᱫᱚ ᱡᱮᱢᱚᱱ ᱩᱱᱟᱹᱜ ᱦᱟᱹᱛᱤ ᱠᱚᱫᱚ ᱵᱟᱝᱠᱚ ᱦᱤᱡᱩᱜ ᱛᱟᱦᱮᱸᱫ ᱠᱚ ᱟᱹᱛᱳ ᱯᱟᱲᱟ ᱠᱚᱨᱮᱜ ᱫᱚ ᱾ ᱛᱚᱠᱷᱚᱱ ᱫᱚ ᱟᱹᱥᱩᱞ ᱦᱟᱹᱛᱤ ᱠᱚᱠᱚ ᱟᱹᱜᱩ ᱵᱟᱲᱟ ᱟᱠᱟᱫ ᱠᱚᱣᱟ ᱠᱚ ᱚᱲᱟᱜ ᱟᱹᱛᱩ ᱟᱹᱛᱩ ᱛᱮᱠᱚ ᱟᱹᱜᱩ ᱟᱠᱟᱫ ᱠᱚᱣᱟ ᱟᱹᱥᱩᱞ ᱠᱚ ᱡᱟᱦᱟᱸ ᱟᱹᱥᱩᱞ ᱠᱟᱛᱮ ᱠᱚ ᱫᱚᱦᱚ ᱠᱟᱠᱚᱣᱟ ᱩᱱᱠᱩ ᱵᱚᱨᱚᱝ ᱪᱚ ᱟᱹᱰᱤ ᱥᱳᱨ ᱠᱷᱚᱱ ᱡᱚᱴᱮᱫ ᱠᱟᱛᱮᱧ ᱧᱮᱞ
ᱵᱟᱢ ᱵᱚᱛᱚᱨ ᱟᱠᱟᱱᱟ ᱡᱚᱴᱮᱫ ᱥᱚᱢᱚᱭ?
ᱵᱚᱛᱚᱨ ᱫᱚᱧ ᱵᱚᱛᱚᱨ ᱟᱠᱟᱱᱟ ᱢᱮᱱᱠᱷᱟᱱ ᱛᱟᱣ ᱚᱲᱟᱜ ᱦᱚᱲ ᱠᱚ ᱞᱟᱹᱭᱫᱟ ᱠᱟᱹᱴᱤᱡ ᱪᱩᱞᱩᱝ ᱡᱚᱴᱮᱫᱼᱟᱭ ᱢᱮ ᱛᱚᱠᱷᱚᱱ ᱾ ᱵᱟᱭ ᱪᱤᱠᱟᱹᱣᱱᱤᱡᱼᱟ ᱟᱫᱚ ᱡᱚᱴᱮᱫ ᱠᱟᱛᱮᱧ ᱧᱮᱞ ᱟᱠᱟᱫ ᱛᱟᱭᱟ ᱾ ᱟᱨ ᱞᱟᱹᱭ ᱟᱠᱚ ᱪᱮᱛᱟ ᱚᱱᱠᱟ ᱦᱟᱹᱛᱤ ᱡᱚᱠᱷᱚᱱ ᱠᱚ ᱟᱹᱜᱩ ᱠᱮᱫᱮᱭᱟ ᱚᱱᱟ ᱛᱟᱭᱚᱢ ᱤᱫᱤ ᱯᱚᱨᱮ ᱚᱸᱰᱮ ᱠᱚ ᱜᱩᱲᱫᱟᱹᱢ ᱦᱚᱪᱚ ᱠᱮᱫᱞᱮ ᱛᱟᱦᱮᱸᱫ ᱜᱩᱲᱫᱟᱹᱢ ᱞᱮᱱᱠᱷᱟᱱ ᱞᱟᱹᱭᱟᱠᱚ ᱪᱮᱫ ᱱᱤᱡᱮᱨᱟᱜ ᱦᱚᱲᱢᱚ ᱠᱚᱦᱚᱸ ᱵᱷᱟᱜᱮ ᱛᱟᱦᱮᱱᱟ ᱾ ᱩ ᱥᱚᱠᱛᱚ ᱯᱚᱠᱛᱚ ᱢᱚᱴᱟ ᱥᱚᱴᱟ ᱦᱩᱭᱩᱜᱼᱟ ᱾
ᱦᱩ ᱚᱱᱟ ᱫᱚ ᱢᱤᱫᱴᱟᱝ ᱠᱟᱛᱷᱟᱨ ᱠᱟᱛᱷᱟ ᱛᱚ ᱟᱨᱠᱤ ᱤᱧᱟᱹᱜ ᱞᱟᱹᱭ ᱛᱮ ᱜᱤᱫᱽᱨᱟᱹ ᱞᱮᱠᱟ ᱟᱨᱠᱤ ᱾ ᱱᱚᱝᱠᱟ ᱞᱟᱹᱭ ᱧᱚᱜ ᱜᱮᱭᱟ ᱱᱚᱝᱠᱟ ᱫᱚ ᱱᱤᱡᱮ ᱦᱚᱸᱠᱚ ᱞᱟᱹᱭ ᱠᱟᱜ ᱜᱮᱭᱟ ᱮ ᱵᱟᱹᱵᱩ ᱠᱟᱹᱴᱤᱡ ᱜᱚᱞᱴᱟᱣ ᱧᱚᱜᱚᱜ ᱯᱮᱭᱟ ᱾ ᱠᱚ ᱞᱟᱹᱭ ᱠᱮᱫᱟ ᱟᱨᱠᱤ ᱾
ᱦᱩᱸ ᱟᱞᱮ ᱦᱚᱸ ᱫᱚᱢᱮ ᱞᱮ ᱜᱷᱚᱞᱴᱟᱜ ᱛᱟᱦᱮᱸᱫ ᱾
ᱟᱫᱚ ᱜᱤᱫᱽᱨᱟᱹ ᱛᱚ ᱜᱤᱫᱽᱨᱟᱹ ᱨᱟᱹᱥᱠᱟᱹ ᱛᱮᱢ ᱜᱷᱚᱞᱴᱟᱜᱼᱟ ᱾
ᱜᱤᱫᱽᱨᱟᱹ ᱫᱚ ᱮᱢᱱᱤ ᱛᱮᱜᱮ ᱠᱚ ᱜᱷᱚᱞᱴᱟᱼᱟ ᱟᱫᱚ ᱛᱚᱠᱷᱚᱱ ᱦᱟᱹᱛᱤᱭ ᱧᱮᱞ ᱠᱟᱫᱮᱭᱟ ᱦᱟᱹᱛᱤ ᱯᱟᱸᱪ ᱠᱚᱨᱮ ᱜᱮ ᱜᱷᱚᱞᱴᱟᱣ ᱵᱟᱲᱟᱜ ᱢᱮ ᱾
ᱦᱳᱭ ᱦᱳᱭ ᱾ ᱟᱨ ᱱᱚᱛᱮ ᱦᱚᱸ ᱩᱴ ᱠᱚᱦᱚᱸ ᱠᱚ ᱟᱹᱜᱩ ᱠᱚ ᱜᱮᱭᱟ ᱞᱟᱦᱟ ᱛᱮ ᱠᱚ ᱟᱹᱜᱩ ᱠᱟᱠᱚᱣᱟ ᱟᱨᱠᱤ ᱱᱮᱛᱟᱨ ᱫᱚ ᱵᱟᱠᱚ ᱟᱹᱜᱩᱭᱮᱫ ᱠᱚᱣᱟ ᱾